ᱡᱚᱦᱟᱨ ᱜᱮ ᱪᱮᱫ ᱠᱚᱯᱮ ᱪᱤᱠᱟᱹᱭᱮᱫ-ᱟ
ᱪᱮᱫ ᱦᱚᱸ ᱵᱟᱝᱟ ᱦᱚᱜ-ᱚᱭ ᱛᱚ ᱨᱚᱛ ᱠᱚ ᱢᱟᱱᱮ ᱜᱟᱲᱤ ᱠᱚ ᱧᱮᱞ ᱵᱟᱲᱟᱣ ᱦᱩᱭᱩᱜ ᱠᱟᱱᱟ
ᱚ ᱟᱪᱪᱷᱟ ᱟᱨ ᱪᱮᱫ ᱞᱮᱠᱟ ᱢᱮᱱᱟᱜ ᱯᱮᱭᱟ
ᱱᱟᱯᱟᱭ ᱵᱟᱲᱟ ᱜᱮ ᱢᱮᱱᱟᱜ ᱞᱮᱭᱟ ᱟᱫᱚ ᱱᱤᱛᱚᱜ ᱠᱟᱹᱴᱤᱡ ᱫᱟᱜ ᱫᱟᱜ ᱜᱚᱫ ᱠᱮ ᱱᱤᱛᱚᱜ ᱜᱮ
ᱚ ᱟᱫᱚ ᱟᱞᱮᱥᱮᱱ ᱫᱟᱜ ᱮᱫ ᱜᱮᱭᱟ ᱟᱞᱮ ᱥᱮᱱ ᱦᱚᱸ
ᱚ
ᱟᱫᱚ ᱫᱟᱠᱟ ᱠᱚᱯᱮ ᱡᱚᱝ ᱠᱮᱜ ᱟᱥᱮ ᱵᱟᱝ
ᱫᱟᱠᱟ ᱦᱚᱸ ᱡᱚᱢ ᱵᱟᱲᱟ ᱦᱩᱭ ᱟᱠᱟᱱᱟ
ᱚ ᱪᱮᱫ ᱞᱮ ᱩᱛᱩ ᱞᱮᱫᱟ ᱛᱮᱦᱮᱧ ᱫᱚ ᱛᱚᱵᱮ
ᱛᱮᱦᱮᱧ ᱫᱚ ᱥᱮᱛᱟᱜ ᱥᱮᱛᱟᱜ ᱦᱟᱹᱠᱩ ᱟᱹᱜᱩ ᱦᱩᱭ ᱞᱮᱱ ᱛᱟᱦᱮᱸᱫ
ᱚ ᱟᱨ ᱵᱟᱯᱮ ᱜᱚᱡᱮᱫ ᱠᱚᱣᱟ ᱦᱟᱹᱠᱩ ᱫᱚ ᱫᱟᱜ ᱮ ᱫᱟᱭ
ᱚᱠᱟ ᱨᱮᱫᱚᱢ ᱜᱚᱡ ᱠᱚᱣᱟ ᱫᱟᱜ ᱟᱥᱮ ᱟᱨ ᱠᱟᱹᱴᱤᱡ ᱦᱩᱭ ᱦᱚᱪᱚᱣᱟᱱ
ᱚ ᱟᱪᱪᱷᱟ ᱟᱞᱮ ᱥᱮᱱ ᱫᱚ ᱫᱟᱜ ᱠᱚ ᱩᱛᱩᱜ ᱠᱟᱱᱟ ᱟᱫᱚ ᱟᱞᱮ ᱦᱚ ᱦᱟᱹᱠᱩ ᱠᱚᱞᱮ ᱜᱚᱡᱮᱜ ᱠᱚᱣᱟ ᱠᱟᱴᱠᱚᱢ ᱠᱚ ᱟᱨ ᱟᱢᱲᱟ ᱥᱟᱛᱮ ᱨᱟᱥᱮ ᱟᱰᱤ ᱥᱤᱵᱮᱞ
ᱚ ᱵᱷᱟᱹᱜᱤ ᱵᱷᱟᱹᱜᱤᱭᱟᱜ ᱯᱮ ᱡᱚᱢᱮᱫ-ᱟ ᱛᱟᱦᱚᱞᱮ
ᱦᱳᱭ ᱡᱚᱢᱮᱫ ᱜᱮᱭᱟᱞᱮ ᱟᱞᱮ ᱫᱚ ᱵᱷᱟᱜᱤ ᱵᱷᱟᱜᱤᱭᱟᱜ ᱜᱮ
ᱤᱭᱟᱹ ᱵᱤᱨ ᱵᱤᱨ ᱠᱚ ᱥᱩᱨ ᱜᱮᱛᱟ ᱯᱮᱭᱟ ᱥᱮ ᱵᱟᱝᱟ ᱟᱯᱮᱥᱮᱱ ᱫᱚ
ᱵᱟᱱᱩᱜ-ᱟ ᱟᱞᱮᱥᱮᱫ ᱫᱚ ᱵᱤᱨ ᱠᱚ ᱫᱚ
ᱚᱻ ᱢᱮᱱᱠᱷᱟᱱ ᱟᱞᱮ ᱥᱮᱱ ᱫᱚ ᱵᱤᱨ ᱠᱚᱦᱚᱸ ᱥᱩᱨ ᱜᱮᱭᱟ ᱛᱚ ᱯᱩᱴᱠᱟᱹ ᱠᱚᱠᱚ ᱧᱟᱢᱚᱜ ᱠᱟᱱᱟ ᱩᱫ ᱠᱚ
ᱚ ᱫᱚᱢᱮ ᱥᱮᱵᱮᱞᱟ ᱩᱫ ᱠᱚ ᱫᱚ
ᱦᱳᱭ ᱦᱳᱭ
ᱟᱫᱚ ᱟᱯᱮᱥᱮᱱ ᱵᱟᱡᱟᱨ ᱠᱚᱨᱮ ᱫᱚ ᱵᱟᱠᱚ ᱤᱫᱤ ᱜᱮᱭᱟ
ᱵᱟᱠᱚ ᱤᱫᱤ ᱜᱮᱭᱟ ᱟᱞᱮ ᱥᱮᱱ ᱫᱚ ᱵᱟᱠᱚ ᱟᱹᱠᱷᱨᱤᱧ ᱵᱟᱲᱟᱭ ᱜᱮᱭᱟ ᱦᱳᱭ
ᱟᱫᱚ ᱚᱱᱟ ᱠᱚᱜᱮ ᱛᱮᱦᱮᱧ ᱥᱮᱛᱟᱜ ᱨᱮᱠᱚ ᱪᱟᱞᱟᱣ ᱵᱟᱲᱟ ᱞᱮᱱᱟ ᱠᱚ ᱦᱟᱞᱟᱝᱟ ᱯᱩᱴᱠᱟᱹᱣ ᱠᱚ ᱦᱟᱞᱟᱝ ᱵᱟᱲᱟ ᱟᱹᱜᱩᱠᱮᱫ ᱠᱚᱣᱟ ᱦᱟᱸᱜ
ᱚ
ᱦ
ᱟᱨ ᱛᱚᱵᱮ ᱚᱞᱚᱜ
ᱚᱞᱚᱜ ᱯᱟᱲᱦᱟᱜ ᱫᱚ ᱱᱤᱛᱚᱜ ᱪᱮᱫ ᱮᱢ ᱪᱤᱠᱟᱹᱭᱟ ᱱᱤᱛᱚᱜ ᱫᱚ ᱱᱟᱜ ᱟᱫᱚ ᱴᱤᱭᱩᱥᱚᱱ ᱜᱮ ᱯᱟᱲᱦᱟᱣ ᱵᱟᱲᱟᱭ ᱦᱩᱭᱩᱜ ᱠᱟᱱᱟ ᱜᱤᱫᱽᱨᱟᱹ ᱠᱚ
ᱚ ᱟᱪᱪᱷᱟ
ᱥᱟᱱᱛᱟᱞ ᱢᱤᱰᱤᱭᱟᱢ ᱛᱮᱢᱟ ᱮ ᱵᱤᱭᱮᱰ ᱢᱟ ᱟᱹᱣᱨᱤ ᱦᱩᱭᱩᱜ ᱛᱚ ᱚᱱᱟᱜᱮ ᱱᱟᱜ
ᱦᱳᱭ ᱦᱳᱭ ᱟᱹᱣᱨᱤ ᱦᱩᱭᱩᱜᱼᱟ ᱚᱱᱟ ᱢᱟ᱾ ᱪᱮᱥᱴᱟ ᱨᱮ ᱦᱮᱱᱟᱜ ᱟᱠᱟᱫ ᱠᱚᱣᱟ ᱚᱱᱟ ᱞᱟᱹᱜᱤᱫ ᱦᱚᱸ᱾
ᱦᱮᱸ ᱧᱮᱞ ᱵᱟᱲᱟ ᱦᱩᱭᱩᱜ ᱠᱟᱱᱟ ᱛᱚ ᱤᱭᱟᱹ ᱛᱤᱥᱚᱜ ᱱᱟᱦᱟᱜ ᱠᱚ ᱪᱟᱞᱟᱜᱼᱟ ᱱᱟᱦᱟᱜ ᱡᱷᱟᱲᱜᱨᱟᱢ ᱥᱮᱱ᱾
ᱦᱳᱭ ᱦᱳᱭ ᱚᱱᱟ ᱤᱭᱟᱹ ᱞᱟᱹᱜᱤᱫ᱾
ᱦᱳᱭ ᱦᱳᱭ ᱟᱱᱫᱳᱞᱚᱱ ᱡᱟᱛᱮ ᱵᱤᱮᱰ ᱠᱚᱞᱮᱡᱽ ᱠᱚᱨᱟᱣ ᱦᱩᱭᱩᱜ ᱢᱟ ᱥᱟᱱᱛᱟᱞᱤ ᱢᱤᱰᱤᱭᱟᱢ ᱛᱮ᱾
ᱦᱳᱭ ᱱᱚᱣᱟ ᱨᱮᱫᱚ ᱡᱚᱛᱚ ᱦᱚᱲ ᱜᱮ ᱪᱟᱞᱟᱜ ᱞᱟᱹᱠᱛᱤ ᱠᱟᱱ ᱛᱟᱵᱚᱱᱟ ᱱᱚᱣᱟ ᱟᱵᱩ ᱞᱟᱹᱜᱤᱫ ᱠᱟᱱ ᱜᱮᱭᱟ ᱥᱮ ᱦᱮᱸ ᱾
ᱛᱟᱦᱮᱸ ᱦᱩᱭᱩᱜ ᱨᱮᱱᱟᱜ ᱪᱟᱞᱟᱜ ᱵᱟᱝ᱾
ᱦᱳ ᱥᱮᱴᱮᱨ ᱛᱟᱦᱚᱸ ᱞᱟᱠᱛᱤ ᱠᱟᱱ ᱜᱮᱭᱟ ᱮᱠᱫᱚᱢ᱾
ᱟᱨ ᱫᱤᱠᱩ ᱫᱤᱠᱩ ᱪᱷᱟᱹᱛᱤᱠ ᱠᱚᱣᱟᱜ ᱧᱮᱞᱟᱢ ᱦᱜ ᱩᱱᱠᱩ ᱫᱚ ᱵᱤ ᱵᱤᱱᱟᱹ ᱱᱚᱝᱠᱟ ᱟᱱᱫᱳᱞᱚᱱ ᱛᱮᱜᱮ ᱩᱱᱠᱩᱣᱟᱜ ᱫᱚ
ᱦᱩᱭᱩᱜᱼᱟ ᱦᱮᱸ ᱟᱨ ᱟᱵᱚᱣᱟᱜ ᱫᱚ ᱵᱮ ᱟᱱᱫᱳᱞᱚᱱ ᱛᱮᱫᱚ ᱵᱟᱝ ᱦᱩᱭᱩᱜ ᱟᱵᱚᱼᱟᱜ ᱫᱚ ᱪᱮᱫ ᱦᱚᱸ᱾
ᱦᱳᱭ ᱪᱮᱫᱦᱚ ᱵᱟᱝ ᱦᱩᱭᱩᱜ ᱠᱟᱱᱟ ᱚᱱᱟ ᱠᱚᱫᱚ ᱱᱤᱡᱮ ᱜᱮ ᱟᱫᱚ ᱠᱚᱨᱟᱣ ᱵᱟᱲᱟ ᱞᱮᱱᱠᱷᱟᱱ ᱡᱟᱹᱦᱩ ᱠᱟᱹᱴᱤᱡ ᱥᱩᱡᱳᱜᱽ ᱥᱩᱵᱤᱫᱷᱟ ᱠᱚ ᱧᱟᱢᱚᱜᱼᱟ᱾
ᱦᱩᱸ ᱦᱩᱸ᱾ ᱠᱚᱨᱟᱣ ᱪᱟᱞᱟᱜ ᱞᱟᱹᱠᱛᱤ ᱠᱟᱱ ᱛᱟᱵᱚᱱᱟ ᱡᱚᱛᱚ ᱦᱚᱲ ᱜᱮ ᱪᱟᱞᱟᱜ ᱢᱟᱵᱚᱱ᱾ ᱟᱯᱮᱟᱛᱳ ᱨᱮᱱ ᱠᱚ ᱞᱟᱹᱭᱟᱠᱚ ᱢᱮ ᱡᱚᱛᱚ ᱦᱚᱲ ᱜᱮ ᱪᱟᱞᱟᱜ᱾
ᱦᱳᱭ ᱜᱚᱴᱟ ᱜᱚᱴᱟ ᱜᱮᱱᱟᱜ ᱛᱚ ᱧᱮᱞ ᱵᱟᱲᱟ ᱦᱩᱭᱩᱜ ᱠᱟᱱᱟ ᱡᱚᱛᱚ ᱦᱚᱲᱜᱮᱠᱚ ᱫᱚᱦᱚ ᱵᱟᱲᱟᱭᱫᱟᱠᱚ ᱡᱮ ᱪᱟᱞᱟᱜᱣ ᱦᱩᱭᱩᱜᱼᱟ ᱦᱟᱜ᱾
ᱦᱳᱭ ᱦᱳᱭ᱾ ᱪᱟᱞᱟᱣ ᱞᱮᱱᱠᱷᱟᱡ ᱜᱮ ᱱᱟᱯᱟᱭᱚᱜᱼᱟ ᱟᱵᱚ ᱞᱟᱹᱜᱤᱫ ᱫᱚ ᱟᱹᱰᱤ ᱱᱟᱯᱟᱭᱚᱜᱼᱟ᱾
ᱦᱩᱸ ᱛᱚ ᱟᱯᱮ ᱨᱚᱦᱚᱭ ᱠᱚ ᱛᱤᱱ ᱥᱟᱺᱜᱤᱧ ᱠᱮᱼᱟ ᱯᱮ?
ᱪᱟᱵᱟᱠᱤᱫᱟᱞᱮ ᱨᱚᱦᱳᱭ ᱠᱚᱫᱚ᱾
ᱚ ᱛᱚ ᱟᱹᱰᱤ ᱱᱟᱯᱟᱭ ᱠᱟᱛᱷᱟ ᱜᱮ ᱟᱞᱮᱫᱚ ᱟᱳᱨᱤ ᱦᱟᱜ ᱢᱮᱱᱟᱜ ᱜᱮᱭᱟ ᱟᱹᱰᱤᱜᱟᱱ ᱟᱹᱰᱤ ᱰᱷᱮᱨ ᱜᱮᱭᱟ ᱛᱚ ᱵᱩᱫ ᱠᱚ᱾
ᱚ ᱟᱭᱢᱟ ᱠᱟᱱ ᱛᱟᱯᱮᱭᱟ ᱛᱚᱵᱮ ᱟᱯᱮᱭᱟ ᱵᱟᱹᱛ
ᱦᱳᱭ ᱦᱳᱭ ᱟᱭᱢᱟ ᱜᱮ ᱟᱫᱚ ᱢᱟᱱᱮ ᱞᱟᱹᱭ ᱞᱮᱱᱠᱷᱟᱱ ᱢᱤᱫ ᱫᱤᱱ ᱨᱮᱜᱮ ᱠᱩᱲᱤ ᱛᱤᱨᱤᱥ ᱡᱚᱱ ᱜᱟᱱ ᱫᱚ ᱩᱱᱠᱩ ᱢᱚᱡᱩᱨᱤ ᱠᱚ ᱞᱟᱜᱟᱣ ᱦᱩᱭᱩᱜ ᱜᱮᱭᱟ᱾
ᱦᱚ-ᱳ ᱩᱱᱟᱹᱜ ᱰᱷᱮᱨ ᱛᱟᱯᱮ ᱛᱟᱦᱞᱮ ᱠᱤᱥᱟᱹᱲ ᱜᱮᱭᱟ ᱯᱮ ᱟᱯᱮ ᱫᱚ᱾ ᱟᱞᱮ ᱫᱚ ᱨᱮᱜᱮᱡ ᱦᱚᱯᱳᱱ᱾ ᱦᱚᱭ ᱡᱚᱛᱚ ᱦᱚᱲ ᱫᱚ ᱵᱟᱝ᱾
ᱦᱩᱭᱮᱱ ᱜᱮᱭᱟ ᱢᱚᱬᱮ ᱫᱤᱱ ᱜᱟᱱ ᱫᱚ ᱦᱩᱭ ᱟᱠᱟᱱ ᱜᱮᱭᱟ ᱦᱱᱟᱜ ᱟᱨᱦᱚᱸ ᱟᱨᱦᱚᱸ ᱢᱤᱫ ᱥᱚᱯᱛᱟᱦᱚ ᱜᱟᱱ ᱪᱮᱫ ᱪᱚ ᱪᱟᱞᱟᱣ ᱜᱚᱫᱚᱜᱼᱟ᱾
ᱚ ᱵᱚᱞᱮ ᱛᱤᱱᱟᱹᱜ ᱵᱤᱜᱟᱹ ᱦᱮᱱᱟᱜ ᱛᱟᱯᱮᱭᱟ ᱟᱭᱢᱟ ᱜᱮ ᱛᱤᱨᱤᱥ ᱪᱚᱞᱞᱤᱥ ᱵᱤᱜᱷᱟᱹ ᱜᱟᱱ ᱫᱚ ᱦᱮᱱᱟᱜ ᱛᱟᱯᱮᱭᱟ᱾
ᱦᱚᱸ ᱻ ᱦᱚᱸ ᱦᱚᱸ
ᱱᱤᱛᱳᱜ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ?
ᱪᱮᱜ ᱦᱚᱸ ᱵᱟᱝ ᱱᱚᱚᱭ ᱜᱤᱛᱤᱡ ᱵᱟᱲᱟ ᱦᱩᱭ ᱠᱟᱱᱟ ᱱᱤᱛᱚᱜ ᱫᱚ᱾ ᱦᱚᱭ ᱵᱮᱥ ᱫᱟᱜ ᱫᱟᱭ᱾ ᱟᱨ ᱡᱟᱹᱯᱤᱫ ᱠᱚ ᱟᱹᱰᱤ ᱵᱮᱥ ᱵᱩᱡᱷᱟᱹᱜ ᱠᱟᱱᱟ ᱫᱟᱜ ᱨᱮ ᱱᱚᱠᱟᱱ ᱫᱟᱜ ᱨᱮ᱾
ᱦᱩᱸ
ᱦᱚᱭ ᱚᱱᱟ ᱠᱟᱛᱮ ᱡᱟᱹᱯᱤᱫ ᱵᱟᱲᱟ ᱦᱩᱭᱩᱜ ᱟᱭᱟ
ᱟᱯᱮᱦᱚ ᱱᱝᱠᱟ ᱱᱚᱜᱚᱭ ᱛᱚ ᱛᱮᱦᱮᱧ ᱠᱷᱚ ᱱᱟᱜ ᱨᱚᱛᱷ ᱠᱚ ᱪᱟᱹᱞᱩᱭᱮᱱᱟ ᱦᱚᱸᱜ ᱨᱚᱛᱷ ᱡᱟᱛ ᱛᱨᱟ ᱠᱚᱫᱚ ᱦᱩᱭ ᱵᱟᱲᱟᱜ ᱜᱮᱭᱟ ᱥᱮ ᱵᱟᱝ ᱟᱯᱮ ᱥᱮᱱ?
ᱵᱟᱝ ᱦᱩᱭᱩᱜ ᱜᱮᱭᱟ ᱟᱞᱮᱥᱱ ᱫᱚ ᱵᱟᱹᱧ ᱧᱮᱞ ᱠᱟᱜ-ᱟ ᱪᱮᱞᱮᱠᱟ ᱠᱚ ᱨᱚᱛ ᱠᱚᱫᱚ ᱟᱞᱮ ᱥᱮᱱ
ᱟᱫᱚ ᱵᱟᱡᱟᱨ ᱫᱷᱟᱨᱮ ᱧᱚᱜ ᱜᱮᱭᱟᱞᱮᱛᱚ ᱟᱫᱚ ᱧᱮᱞ ᱵᱟᱲᱟ ᱦᱩᱭᱩᱜ ᱜᱮᱭᱟ
ᱚ ᱪᱮᱜ ᱞᱮᱠᱟ ᱪᱮᱞᱠᱟ ᱨᱚᱛ ᱫᱚ ᱠᱚ ᱢᱟᱱᱟᱣᱟ?
ᱪᱮᱫ ᱞᱮᱠᱟ ᱚᱱᱟ ᱫᱚ ᱥᱮᱭ ᱫᱤᱠᱩ ᱪᱷᱟᱹᱛᱤᱠ ᱠᱚᱜᱮ ᱠᱚ ᱚᱱᱟ ᱫᱚᱠᱚ ᱢᱟᱱᱟᱣᱟ ᱱᱟᱸᱜ
ᱚ ᱞᱮᱭᱟᱠᱚ ᱯᱩᱨᱤ ᱨᱮ ᱟᱹᱰᱤ ᱞᱟᱹᱴᱩ ᱦᱩᱭᱩᱜ-ᱟ ᱫᱤᱜᱷᱟ ᱠᱚᱨᱮ
ᱦᱳᱭ ᱦᱳᱭ
ᱦᱩᱸ ᱤᱧ ᱦᱩᱸᱧ ᱟᱸᱡᱚᱢ ᱠᱟᱫᱟ ᱢᱚᱸᱡᱽ ᱜᱮ ᱦᱩᱭᱩᱜ-ᱟ ᱚᱱᱛᱮ ᱫᱚ
ᱚᱠᱟ ᱥᱮᱫ ᱨᱮ ᱵᱷᱟᱜᱤ ᱠᱚ ᱢᱟᱱᱟᱣᱟ ᱚᱱᱛᱮ ᱨᱮᱫᱚ ᱦᱟᱸᱜ ᱵᱷᱟᱜᱤ ᱜᱮᱛᱚ ᱦᱩᱭᱩᱜ-ᱟ ᱞᱟᱹᱴᱩ ᱞᱟᱹᱴᱩ ᱥᱮᱬᱟ ᱥᱮᱬᱟ ᱨᱚᱛᱷ ᱜᱟᱰᱤ ᱦᱚᱸᱠᱚ ᱛᱮᱭᱟᱨᱟ
ᱦᱳᱭ ᱟᱯᱮ ᱨᱮᱱ ᱫᱚ ᱥᱤᱢ ᱠᱚ ᱦᱮᱱᱟᱜ ᱠᱚᱣᱟ ᱥᱮ
ᱥᱤᱢ ᱠᱚ ᱢᱮᱱᱟᱜ ᱠᱚᱣᱟ ᱪᱮᱬᱮ ᱠᱚᱠᱚ ᱟᱹᱥᱩᱞ ᱵᱟᱲᱟ ᱦᱩᱭ ᱠᱟᱱᱟ ᱩᱱᱠᱩ ᱠᱚ ᱜᱮ
ᱚ ᱫᱚᱢᱮ ᱠᱚ ᱨᱟᱜ ᱫᱟ ᱛᱚ ᱚᱱᱟ ᱠᱷᱟᱹᱛᱤᱨ ᱞᱟᱹᱭᱮ ᱟᱹᱧ
ᱚ ᱟᱫᱚ ᱚᱠᱟ ᱠᱚᱣᱟᱢ ᱩᱱᱠᱩ ᱫᱚ ᱩᱱᱠᱩ ᱦᱚᱛᱚ ᱥᱩᱨ ᱨᱮᱜᱮ ᱠᱚ ᱛᱟᱦᱮᱱᱟ ᱟᱫᱚ ᱡᱟᱹᱥᱛᱤ ᱥᱟᱺᱜᱤᱧ ᱦᱚᱸᱠᱚ ᱪᱟᱞᱟᱣ ᱞᱮᱱᱠᱷᱟᱱ ᱱᱩᱠᱩ ᱫᱚ ᱦᱟᱸᱜ ᱥᱮᱛᱟ ᱠᱚ ᱟᱨ ᱠᱤᱢᱵᱟ ᱱᱩᱠᱩ ᱢᱟᱱᱮ ᱩᱝᱠᱩ ᱛᱩᱭᱩ ᱠᱚ ᱱᱟᱸᱜ ᱠᱚ ᱵᱤᱨ ᱫᱷᱟᱨᱮ ᱜᱮᱭᱟᱞᱮ ᱛᱚ ᱟᱫᱚ ᱠᱚ ᱥᱟᱵᱽ ᱤᱫᱤ ᱠᱚᱣᱟ ᱵᱟᱝᱠᱷᱟᱱ ᱱᱟᱜ ᱟᱹᱛᱠᱤᱨ ᱠᱚᱣᱟ ᱠᱚ
ᱚ
ᱟᱞᱮ ᱜᱮ ᱩᱝᱠᱩ ᱥᱩᱨ ᱥᱩᱯᱩᱨ ᱨᱮ ᱟᱨᱚ ᱱᱤᱡᱮ ᱚᱠᱟ ᱠᱚᱨᱮᱢ ᱫᱟᱲᱟᱱᱟ ᱥᱩᱨ ᱥᱩᱯᱩᱨ ᱠᱚᱨᱮ ᱠᱚ ᱛᱟᱦᱮᱱᱟ ᱟᱨᱠᱚ ᱨᱟᱜ ᱵᱟᱲᱟ ᱦᱟᱢᱟ
ᱚ ᱟᱨ ᱪᱮᱜ ᱠᱚᱢ ᱡᱚᱢ ᱚᱪᱚᱭᱮ ᱠᱚᱣᱟ ᱛᱚᱵᱮ ᱩᱱᱠᱩ ᱪᱮᱬᱮ ᱠᱚᱫᱚ?
ᱪᱮᱬᱮ ᱠᱚᱫᱚ ᱪᱮᱜ ᱚᱱᱟ ᱜᱩᱦᱩᱢ ᱠᱚ ᱟᱨ ᱪᱟᱣᱞᱮ ᱠᱚ ᱮᱨ ᱵᱟᱲᱟ ᱟᱠᱚ ᱞᱮᱠᱷᱟᱱ ᱜᱮᱠᱚ ᱡᱚᱢᱟ ᱥᱤᱢ ᱠᱚ
ᱚ ᱟᱫᱚ ᱚᱲᱟᱜ ᱨᱮᱫᱚ ᱚᱠᱚᱭ ᱠᱚ ᱦᱮᱱᱟᱜ ᱠᱚᱣᱟ?
ᱚᱲᱟᱜ ᱫᱚ ᱚᱠᱚᱭ ᱡᱚᱛᱚ ᱦᱚᱲ ᱜᱮ ᱢᱮᱱᱟᱜ ᱞᱮᱭᱟ ᱦᱟᱸᱜ ᱵᱚᱨᱛᱚᱢᱟᱱ ᱦᱤᱛᱳᱜ ᱫᱚ ᱟᱫᱚ ᱠᱟᱹᱴᱤᱡᱽ ᱠᱟᱹᱴᱤᱡᱽ ᱫᱟᱜᱽ ᱜᱚᱫ ᱠᱮᱼ ᱟ ᱛᱚ ᱟᱫᱚ ᱵᱟᱝ ᱜᱟᱱᱚᱜ ᱠᱟᱱᱟ ᱦᱟᱸᱜ ᱵᱟᱹᱫᱽ ᱥᱮᱱ ᱪᱟᱞᱟᱣ ᱫᱚ ᱦᱟᱸᱜ
ᱚᱻ ᱚ ᱟᱪᱪᱷᱟ ᱵᱚᱭᱦᱟ ᱟᱯᱮ ᱟᱯᱮ ᱫᱚ?
ᱦᱮᱸ ᱟᱞᱮ ᱫᱚ ᱯᱮ ᱵᱚᱭᱦᱟ ᱟᱞᱮ
ᱚ
ᱤᱧ ᱫᱚ ᱦᱟᱸᱜ ᱡᱚᱛᱚᱠᱷᱚᱱ ᱦᱩᱰᱤᱧᱤᱡ ᱠᱤᱱᱟᱹᱧ ᱟᱨ ᱵᱟᱨᱭᱟ ᱫᱟ ᱛᱟᱹᱠᱤᱱ ᱫᱚ ᱦᱟᱸᱜ ᱠᱤᱱ ᱯᱟᱲᱦᱟᱜ ᱠᱟᱱ ᱜᱮᱭᱟ ᱩᱝᱠᱤᱱ ᱦᱚᱸ ᱢᱮᱴᱟᱝ ᱫᱚ ᱠᱷᱮᱞ ᱠᱚᱛᱮ ᱪᱟᱠᱨᱤ ᱠᱚᱭ ᱧᱟᱢ ᱵᱟᱲᱟ ᱠᱚᱫ ᱠᱮᱜ-ᱟ ᱱᱟᱜ ᱥᱤᱵᱤᱠ ᱠᱚ ᱚᱱᱮ
ᱚ ᱚᱱᱟ ᱚᱱᱟ
ᱦᱳᱭ ᱟᱨ ᱦᱳᱭ ᱯᱩᱞᱤᱥ ᱟᱨ ᱢᱤᱴᱮᱱ ᱫᱚ ᱛᱮ ᱩᱱᱤᱧ ᱯᱟᱲᱦᱟᱣ ᱵᱟᱲᱟᱜ ᱠᱟᱱ ᱜᱮᱭᱟ ᱫᱮᱠᱷᱤ ᱪᱮᱫ ᱠᱚᱭ ᱪᱤᱠᱟᱹᱭ ᱫᱟ ᱤᱧᱦᱚᱸᱧ ᱯᱟᱲᱦᱟᱣ ᱵᱟᱲᱟᱜ ᱠᱟᱱ ᱜᱮᱭᱟ ᱱᱟᱸᱜ ᱼᱚᱭ ᱟᱫᱚ
ᱦᱳᱭ ᱧᱟᱢᱚᱜᱼᱟ ᱦᱟᱸᱜ ᱥᱮᱞᱮᱫ ᱠᱟᱱᱟᱢ ᱡᱚᱠᱷᱚᱱᱮᱢ ᱯᱟᱲᱟᱜ ᱜᱮᱭᱟ ᱦᱟᱸᱜ
ᱦᱳᱭ ᱥᱟᱱᱛᱟᱞ ᱢᱤᱰᱭᱟᱢ ᱛᱮ ᱫᱮᱠᱷᱤ ᱛᱤᱱᱟᱜ ᱡᱷᱟᱹᱞ ᱜᱟᱱᱚᱜ ᱠᱟᱱᱟ ᱥᱮ ᱵᱟᱝᱼᱟ
ᱦᱳᱭ ᱜᱟᱱᱚᱜ ᱜᱮᱭᱟ ᱡᱳᱨ ᱞᱮᱠᱷᱟᱱ ᱫᱚᱵᱚᱱ ᱡᱚᱛᱚ ᱜᱮ ᱜᱟᱱᱚᱜ ᱜᱮᱭᱟ᱾
ᱦᱩ
ᱦᱳᱭ
ᱟᱢᱮᱢ ᱯᱟᱲᱦᱟᱣ ᱵᱟᱲᱟᱜ ᱠᱟᱱ ᱜᱮᱭᱟ ᱥᱮ ᱵᱟᱝ
ᱤᱧ ᱦᱚᱧ ᱯᱟᱲᱦᱟᱜ ᱠᱟᱱ ᱜᱮᱭᱟ ᱦᱚᱜᱼᱚᱭ ᱮᱡ ᱮᱥ ᱱᱟᱦᱟᱜ ᱤᱧ ᱮᱢ ᱞᱟᱹᱜᱤᱫ ᱥᱟᱛᱟᱥ ᱨᱮ ᱟᱹᱣᱨᱤᱧ ᱮᱢᱟ ᱟᱨ ᱟᱢ ᱫᱚᱢ ᱮᱢ ᱟᱠᱟᱫᱟ ᱦᱟᱸᱜ
ᱦᱮᱸ ᱮᱢ ᱯᱩᱨᱟᱹᱣ ᱠᱟᱛᱮᱫ ᱚᱱᱮ ᱵᱤᱼᱮᱰ ᱠᱚᱧ ᱵᱤᱼᱮᱰ ᱠᱚᱞᱮᱡᱽ ᱵᱟᱠᱷᱨᱟ ᱱᱟᱜ ᱛᱚ ᱠᱚᱨᱟᱣ ᱵᱟᱲᱟᱭ ᱠᱟᱱᱟ ᱟᱫᱚ ᱵᱟᱝ ᱜᱟᱱᱚᱜ ᱠᱟᱱᱟᱫᱚ
ᱚ
ᱟᱥᱟ ᱠᱚᱨᱤ ᱱᱤᱭᱟᱹ ᱫᱷᱟᱣ ᱫᱚ ᱡᱟᱹᱱᱤᱡ ᱦᱩᱭ ᱫᱟᱲᱮᱭᱟᱜᱼᱟ ᱾
ᱦᱳᱭ ᱵᱟᱵᱚᱱ ᱦᱤᱡᱩᱜᱼᱟ ᱦᱮᱡᱜᱮ ᱚᱲᱟᱜ ᱜᱮ ᱚᱱᱰᱮ ᱜᱮᱵᱚᱱ ᱛᱟᱦᱮᱱᱟ ᱾ ᱪᱮᱞᱮᱠᱟ ᱵᱟᱝᱠᱚ ᱦᱚᱪᱚᱭ ᱫᱟ ᱾
ᱛᱚ ᱟᱯᱮᱥᱮ ᱤᱭᱟᱹ ᱟᱱᱟᱨᱚᱥ ᱠᱚ ᱵᱤᱞᱤ ᱵᱟᱲᱟᱜ ᱠᱟᱱᱟ ᱥᱮ ᱵᱟᱝ? ᱱᱤᱭᱟᱹ ᱥᱚᱢᱚᱭ ᱢᱟ ᱟᱱᱟᱨᱚᱥ ᱠᱚ ᱫᱚᱢᱮ ᱵᱤᱞᱮᱫᱫᱟ ᱫᱟᱨᱮ ᱠᱷᱚᱨᱮ ᱾
ᱚᱻ ᱟᱫᱚ ᱵᱤᱞᱤ ᱫᱚ ᱵᱤᱞᱤᱜ ᱠᱟᱱ ᱜᱮᱭᱟ ᱫᱚᱠᱟᱱ ᱠᱚᱨᱮᱜᱮ ᱟᱫᱚ ᱟᱞᱮ ᱫᱚ ᱵᱟᱞᱮ ᱨᱚᱦᱚᱭ ᱟᱠᱟᱫᱟ ᱟᱱᱟᱨᱚᱥ ᱠᱚᱫᱚ ᱾
ᱦᱳᱭ ᱟᱞᱮ ᱫᱚ ᱵᱟᱞᱮ ᱟᱞᱮ ᱥᱮᱱ ᱫᱚ ᱵᱟᱠᱚ ᱤᱭᱟᱹᱭ ᱜᱮᱭᱟ ᱾
ᱚ ᱟᱨ ᱵᱟᱜᱟᱱ ᱚᱱᱠᱟᱨᱮ ᱨᱚᱦᱚᱭ ᱟᱠᱟᱫ ᱫᱷᱮᱨ ᱜᱮ ᱪᱚᱞᱞᱤᱥ ᱯᱚᱧᱪᱟᱥᱴᱤ ᱜᱟᱱ ᱦᱩᱭᱩᱜᱼᱟ ᱫᱟᱨᱮ ᱚᱱᱠᱟ ᱨᱚᱦᱚᱭ ᱠᱟᱜ ᱞᱟᱭᱤᱱ ᱞᱟᱭᱤᱱ ᱛᱮ ᱾
ᱚ ᱵᱤᱞᱤᱟ ᱠᱟᱱᱟ ᱛᱚᱵᱮ?
ᱦᱮᱸ ᱵᱤᱞᱤ ᱠᱟᱱᱟ ᱯᱚᱸᱪᱤᱥᱴᱤ ᱜᱟᱱ ᱫᱚ ᱵᱤᱞᱤ ᱠᱟᱱᱟ ᱟᱨ ᱚᱱᱟ ᱠᱩᱪᱤ ᱧᱚᱜ ᱜᱮᱭᱟ ᱚᱱᱟ ᱠᱤᱪᱷᱩ ᱫᱚ ᱡᱚᱢ ᱵᱟᱲᱟ ᱦᱩᱭ ᱟᱠᱟᱱᱟ ᱠᱤᱪᱷᱩ ᱫᱚ ᱢᱮᱱᱟᱜ ᱜᱮᱭᱟ ᱠᱤᱪᱷᱩ ᱫᱚ ᱟᱹᱠᱷᱨᱤᱧ ᱠᱚ ᱤᱫᱤ ᱵᱟᱲᱟᱭᱮᱜᱼᱟ ᱤᱧ ᱵᱟᱵᱟ ᱾
ᱚ
ᱡᱚ ᱵᱤᱞᱤ ᱦᱚᱸ ᱠᱟᱹᱴᱤᱡ ᱠᱟᱹᱴᱤᱡ ᱪᱟᱥ ᱫᱚᱨᱠᱟᱨ ᱱᱤᱡᱮ ᱵᱟᱝᱠᱷᱟᱱ ᱠᱤᱨᱧ ᱛᱮᱫᱚ ᱚᱠᱟᱨᱮᱢ ᱧᱟᱢᱟ ᱩᱱᱟᱜ ᱰᱷᱮᱨ ᱫᱚ ᱾
ᱦᱳᱭ ᱦᱳᱭ ᱚᱱᱟ ᱩᱞ ᱠᱚᱦᱚᱸ ᱫᱚᱢᱮ ᱫᱟᱢ ᱱᱤᱛᱚᱜ ᱢᱟ ᱾
ᱦᱮᱸ
ᱩᱞ ᱠᱚ ᱟᱨ ᱞᱤᱪᱩ ᱠᱚᱫᱚ ᱯᱮ ᱡᱚᱢ ᱜᱮᱭᱟ ᱥᱮ ᱵᱟᱝ ᱟᱯᱮ ᱫᱚ?
ᱦᱮᱸ ᱞᱤᱪᱩ ᱠᱚ ᱡᱚᱢ ᱜᱮᱭᱟᱞᱮ ᱟᱫᱚ ᱟᱞᱮ ᱫᱚ ᱵᱟᱞᱮᱜᱮ ᱡᱚᱢᱟ ᱯᱟᱥᱮᱨᱮᱱ ᱥᱩᱨ ᱦᱚᱲ ᱠᱚ ᱟᱞᱮᱨᱮᱱ ᱥᱩᱨ ᱠᱚᱨᱮᱫ ᱠᱚ ᱪᱟᱥ ᱵᱟᱲᱟ ᱟᱠᱟᱜᱼᱟ ᱫᱟᱨᱮ ᱧᱚᱜ ᱛᱟᱠᱚᱣᱟ ᱟᱹᱰᱤᱜᱮ ᱾ ᱟᱫᱚ ᱵᱚᱫᱚᱞ ᱟᱞᱮ ᱟᱯᱮ ᱞᱩᱪᱤ ᱞᱤᱪᱩ ᱫᱚ ᱵᱟᱝᱟ ᱞᱤᱪᱩ ᱟᱨ ᱞᱩᱪᱤ ᱢᱤᱫᱜᱤᱧ ᱵᱩᱡᱷᱟᱹᱣᱟ ᱵᱟᱹᱧ ᱨᱚᱲ ᱫᱟᱲᱮᱭᱟᱜᱼᱟ ᱚᱱᱟ ᱫᱚ ᱾
ᱚ ᱦᱳᱭ ᱚᱱᱠᱟ ᱜᱮ ᱤᱧᱟᱹᱜ ᱞᱩᱪᱤ ᱞᱩᱪᱤ ᱪᱮᱫ ᱞᱚᱪᱚ ᱾
ᱟᱫᱚ ᱦᱳᱭ ᱥᱚᱵ ᱥᱚᱢᱚᱭ ᱞᱟᱹᱭ ᱞᱮᱠᱷᱟᱱ ᱞᱩᱪᱤ ᱞᱩᱪᱤ ᱠᱷᱚᱭᱜ ᱞᱤᱪᱩ ᱦᱚᱸ ᱞᱤᱪᱤᱜᱼᱟ ᱟᱨ ᱞᱩᱪᱤ ᱠᱷᱚᱱᱟᱜ ᱞᱩᱪᱤᱜᱼᱟ ᱟᱫᱚ ᱵᱟᱝ ᱵᱩᱡᱷᱟᱹᱣ ᱫᱟᱲᱮᱭᱟᱜᱼᱟ ᱾ ᱪᱮᱫ ᱮᱢ ᱞᱟᱹᱭᱮᱫᱟ ᱟᱫᱚ?
ᱦᱮᱸ
ᱟᱫᱚ ᱵᱚᱫᱚᱞᱟᱞᱮ ᱟᱫᱚ ᱟᱨ ᱟᱞᱮ ᱟᱱᱟᱨᱚᱥ ᱞᱮ ᱮᱢᱟ ᱠᱚᱣᱟ ᱟᱨ ᱟᱠᱚ ᱫᱚ ᱞᱤᱪᱩ ᱠᱚ ᱮᱢᱟ ᱞᱮᱭᱟ ᱾
ᱚ ᱦᱳᱭ ᱦᱳᱭ ᱱᱤᱛᱚᱜ ᱢᱟ ᱞᱤᱪᱩ ᱢᱟ ᱦᱟᱜ ᱪᱟᱵᱟᱭᱱᱟ ᱦᱟᱜ ᱾ ᱱᱤᱛᱚᱜ ᱫᱚ ᱟᱱᱟᱨᱚᱥ ᱠᱚ ᱾ ᱟᱱᱟᱨᱚᱥ ᱫᱚ ᱢᱟᱠᱷᱟᱣ ᱟᱛᱮᱜ ᱯᱮ ᱡᱚᱢᱟ ᱵᱩᱞᱩᱝ ᱢᱟᱹᱨᱤᱪ ᱥᱟᱣ?
ᱦᱮᱸ ᱵᱩᱞᱩ ᱢᱟᱹᱱᱤ ᱥᱟᱣ ᱟᱨ ᱠᱩᱪᱤ ᱨᱮᱫᱚ ᱤᱭᱟᱹ ᱜᱟᱱᱚᱜᱼᱟ ᱪᱟᱹᱴᱱᱤ ᱠᱚ ᱾
ᱚ ᱪᱟᱹᱴᱱᱤ ᱦᱠᱚ ᱪᱟᱹᱴᱱᱤᱭᱟ?
ᱦᱚᱸᱜ ᱪᱮᱫᱟᱜ ᱵᱟᱠᱚ ᱪᱟᱹᱴᱱᱤᱭᱟ ᱱᱚᱝᱠᱟ ᱵᱤᱞᱟᱹᱛᱤ ᱚᱠᱟ ᱞᱮᱠᱟᱢ ᱪᱟᱹᱴᱱᱤᱭᱟ ᱚᱱᱠᱟ ᱜᱮ ᱪᱟᱹᱴᱱᱤ ᱜᱟᱱᱚᱜ ᱟ ᱾
ᱚ ᱵᱟᱝ ᱡᱚᱢ ᱵᱟᱲᱟ ᱦᱩᱭ ᱠᱟᱱᱟ ᱛᱚ ᱟᱫᱚ ᱚᱱᱟ ᱠᱷᱟᱛᱤᱨ ᱵᱟᱹᱧ ᱵᱟᱲᱟᱭ ᱾
ᱚ ᱢᱤᱫ ᱫᱤᱱ ᱜᱟᱱ ᱚᱱᱟ ᱦᱟᱛᱟᱣ ᱛᱮᱱᱟᱜ ᱚᱱᱠᱟ ᱟᱫᱚ ᱡᱚᱢ ᱵᱟᱲᱟᱭᱯᱮ ᱱᱟᱱᱟᱜ ᱟᱨ
ᱦᱳᱭ ᱡᱚᱢ ᱵᱟᱲᱟ ᱦᱩᱭᱩᱜᱼᱟ ᱪᱮᱫ ᱞᱮᱠᱟ ᱵᱩᱡᱷᱟᱹᱜᱼᱟ ᱪᱮᱫ ᱞᱮᱠᱟ ᱵᱟᱝ ᱾ ᱟᱨ ᱩᱞ ᱠᱚᱫᱚ ᱯᱮ ᱡᱚᱢᱮᱫᱼᱟ ᱥᱮ ᱵᱟᱝ ᱠᱷᱟᱱᱴᱟᱲ ᱠᱚᱫᱚ?
ᱩᱞ ᱠᱚᱫᱚ ᱪᱟᱵᱟᱭ ᱠᱟᱱᱟ ᱱᱤᱛᱚᱜ ᱫᱚ ᱥᱩᱫᱩ ᱫᱚᱠᱟᱱ ᱠᱚᱨᱮ ᱜᱮ ᱢᱮᱱᱟᱜ ᱠᱷᱟᱱ ᱟᱫᱚ ᱫᱟᱨᱮ ᱠᱚᱫᱚ ᱫᱟᱨᱮ ᱨᱮᱱᱟᱜ ᱠᱚᱫᱚ ᱪᱟᱵᱟ ᱟᱠᱟᱱᱟ ᱾
ᱟᱨ ᱠᱷᱟᱱᱴᱟᱨ ᱠᱚ
ᱠᱟᱱᱟᱱᱴᱲ ᱫᱚ ᱢᱮᱱᱟᱜ ᱜᱮᱭᱟ ᱫᱟᱨᱮ ᱨᱮ ᱵᱤᱞᱤᱜ ᱠᱟᱱᱟ ᱢᱤᱫᱴᱟᱝ ᱢᱤᱫᱴᱟᱝ ᱫᱤᱱᱜᱮ ᱵᱟᱨ ᱫᱤᱱ ᱪᱷᱟᱲᱟ ᱢᱤᱫᱴᱟᱝ ᱵᱤᱞᱤᱜ ᱠᱟᱱᱟ ᱱᱚᱝᱠᱟ
ᱦᱩᱸ ᱟᱞᱮ ᱦᱚᱸ ᱟᱨ ᱠᱷᱟᱱᱴᱷᱟᱲ ᱡᱟᱝ ᱫᱚᱯᱮ ᱡᱚᱢ ᱟᱯᱮ ᱥᱮ ᱵᱟᱯᱮ ᱡᱚᱢᱟ ᱟᱯᱮ ᱥᱮᱫ ᱫᱚ
ᱦᱮᱸ ᱩᱛᱩ ᱠᱟ ᱠᱟᱛᱮᱫ ᱦᱚᱸᱞᱮ ᱡᱚᱢᱟ ᱟᱨ ᱱᱚᱝᱠᱟ ᱨᱟᱯᱟᱜ ᱠᱟᱛᱮᱮᱫ ᱟᱛᱟ ᱠᱟᱛᱮᱫ ᱚᱱᱠᱟ ᱦᱚᱸᱞᱮ ᱡᱚᱢ ᱜᱮᱭᱟ
ᱚ ᱟᱨ ᱛᱤᱠᱤ ᱦᱚᱸᱠᱚ ᱛᱤᱠᱤᱭᱟ ᱚ ᱤᱫᱚ ᱠᱷᱟᱱᱛᱷᱟᱲ ᱠᱷᱚᱱ ᱫᱚ ᱠᱷᱟᱱᱛᱷᱟᱲ ᱡᱟᱝᱜᱮ ᱡᱟᱹᱥᱛᱤ ᱥᱤᱵᱤᱞᱤᱧᱟᱹ
ᱟᱨᱦᱚᱸ ᱚᱱᱟ ᱵᱮᱨᱮᱞ ᱨᱮᱜᱮ ᱟᱨᱚ ᱡᱚᱢ ᱞᱮᱠᱷᱟᱱ ᱟᱨᱚ ᱵᱷᱟᱜᱟᱜ
ᱦᱳᱭ ᱦᱳᱭ ᱩᱛᱩ ᱦᱚᱸ ᱩᱛᱩ ᱦᱚᱸ ᱟᱹᱰᱤ ᱥᱤᱵᱤᱞ ᱚᱱᱟ ᱪᱮᱫ ᱦᱟᱹᱠᱩ ᱥᱟᱵ ᱩᱛᱩ ᱠᱮᱫ ᱠᱚᱣᱟᱢ
ᱦᱚᱸ
ᱟᱹᱰᱤ ᱵᱮᱥ ᱠᱚ ᱵᱩᱡᱷᱟᱹᱜᱼᱟ
ᱟᱨ ᱵᱮᱨᱮᱞ ᱨᱮᱫᱚ ᱪᱮᱫ ᱡᱚᱛᱚᱱᱟᱜ ᱮᱢ ᱡᱚᱢᱟ ᱥᱩᱫᱩ ᱪᱚᱠᱟᱜ ᱨᱮᱱᱟᱜ ᱪᱮᱛᱟᱱ ᱛᱮ ᱮᱢ ᱪᱷᱟᱲᱟᱣ ᱜᱤᱟᱲᱰᱤ ᱠᱮᱭᱟ ᱟᱨ ᱵᱤᱞᱤ ᱠᱟᱛᱮᱫ ᱫᱚ ᱟᱹᱥᱩᱞᱩᱜ ᱢᱮ ᱠᱷᱡᱽ ᱛᱮᱫ ᱮᱢ ᱡᱚᱢᱟ ᱠᱚᱡᱽ ᱛᱮᱫ
ᱦᱮᱸ ᱟᱨ ᱡᱟᱝ ᱫᱚᱢ ᱜᱤᱰᱤ ᱠᱟᱜ ᱜᱮ
ᱡᱟᱝ ᱨᱮᱢ ᱜᱤᱰᱤ ᱠᱟᱜᱼᱟ ᱵᱟᱝᱠᱷᱟᱱ ᱫᱚ ᱟᱨᱢ ᱡᱚᱢ ᱠᱮᱜᱼᱟ ᱚᱱᱟ ᱚᱱᱮ ᱚᱱᱠᱟ ᱛᱤᱠᱤ ᱠᱟᱛᱮᱮᱫ ᱟᱛᱟ ᱠᱟᱛᱮᱫ ᱡᱟᱦᱟᱸ ᱦᱟᱛᱟ ᱠᱟᱛᱮ
ᱦᱮᱸ ᱡᱟᱦᱟᱭ ᱠᱚᱫᱚ ᱠᱚ ᱜᱤᱰᱤ ᱠᱷᱟᱜ ᱜᱮᱭᱟ ᱥᱮ ᱡᱚᱛᱚ ᱦᱚᱲᱟᱜ ᱩᱱᱟᱹᱜ ᱥᱚᱢᱚᱭ ᱠᱚ ᱵᱟᱹᱱᱩᱜ ᱛᱟᱠᱚᱣᱟ ᱱᱤᱛᱳ
ᱦᱚᱭ
ᱟᱨ ᱛᱚᱵᱮ ᱠᱷᱟᱱᱴᱟᱲᱲ ᱫᱟᱨᱮ ᱦᱚᱸ ᱦᱮᱱᱟᱜ ᱛᱟᱯᱮ ᱜᱮᱭᱟ ᱠᱷᱟᱱᱴᱟᱣ ᱫᱟᱲᱮ ᱠᱚᱦᱚᱸ ᱦᱮᱱᱟᱜ ᱛᱟᱯᱮ ᱜᱮᱭᱟ
ᱦᱮᱸ ᱢᱮᱱᱟᱜ ᱛᱟᱞᱮ ᱜᱮᱭᱟ ᱠᱷᱟᱱᱛᱷᱟ ᱫᱷᱟᱨᱟ ᱠᱚᱦᱚᱸ
ᱟᱨ ᱵᱟᱫᱟᱢ ᱠᱚᱫᱚ ᱯᱮ ᱪᱟᱥᱟ ᱥᱮ ᱵᱟᱯᱮ ᱪᱟᱥᱟ
ᱫᱚ ᱟᱞᱮ ᱫᱚ ᱦᱟᱜ ᱵᱟᱞᱟᱭ ᱪᱟᱥ ᱵᱟᱲᱟ ᱟᱠᱟᱫᱟᱼᱟ ᱛᱚ ᱚᱱᱟ ᱛᱤᱞᱢᱤᱧ ᱠᱚ ᱛᱩᱲᱤ ᱠᱚ ᱟᱨ ᱚᱱᱠᱟ ᱥᱚᱵᱽᱡᱤ ᱠᱚ ᱚᱱᱟ ᱠᱚ ᱪᱟᱥ ᱵᱟᱲᱟ ᱦᱩᱭ ᱟᱠᱟᱱᱟ
ᱟᱞᱮ ᱥᱮᱱᱚ ᱚᱱᱠᱟᱜ ᱜᱮ